ᱦᱮᱸ ᱟᱸᱡᱚᱢᱚᱜ ᱠᱟᱱᱟ ᱾
ᱱᱟᱯᱟᱭ ᱜᱮ?
ᱦᱮᱸ ᱱᱤᱭᱟᱹ ᱜᱷᱟᱹᱲᱤ ᱫᱚ ᱱᱟᱯᱟᱭ ᱜᱮᱭᱟ ᱟᱨ ᱟᱵᱤᱱ ᱪᱮᱫ ᱞᱮᱠᱟ ᱢᱮᱱᱟᱜ ᱟᱠᱟᱫ ᱵᱤᱱᱟ?
ᱦᱮᱞᱳ ᱱᱤᱭᱟᱹ ᱜᱷᱟᱹᱲᱤ ᱫᱚ ᱚᱲᱟ ᱨᱮᱜᱮ ᱢᱮᱱᱟᱜ ᱟᱠᱟᱫ ᱞᱤᱧᱟ ᱾
ᱛᱟᱦᱚᱞᱮ ᱪᱤᱺ ᱠᱟᱭ ᱫᱟᱜᱼ ᱮ ᱡᱟᱹᱲᱤᱭᱮᱫᱟ ᱟᱯᱮᱥᱮᱫ?
ᱚᱵ ᱱᱤᱭᱟᱹ ᱜᱷᱟᱲᱤ ᱫᱚ ᱫᱟᱜ ᱠᱚᱫᱚ ᱡᱟᱹᱲᱤᱭᱮ ᱫᱟᱭ ᱫᱟᱜ ᱡᱟᱹᱲᱤᱭᱮᱫᱟᱭ ᱠᱤᱱᱛᱩ ᱨᱚᱦᱚᱭ ᱞᱮᱠᱟ ᱫᱚ ᱩᱱᱟᱹᱜ ᱡᱟᱹᱥᱛᱤ ᱫᱚ ᱫᱟᱜ ᱵᱟᱭ ᱡᱟᱹᱲᱤᱭᱫᱟ ᱨᱚᱦᱚᱭ ᱦᱚᱸ ᱢᱟ ᱚᱱᱟ ᱠᱷᱟᱹᱛᱤᱨᱟᱜ ᱟᱣᱲᱨᱤ ᱞᱮ ᱨᱚᱦᱚᱭ ᱫᱟᱲᱮᱭᱟᱜᱼᱟ ᱾ ᱟᱨ ᱟᱯᱮ ᱫᱚ ᱛᱟᱦᱟᱞᱮ ᱪᱮᱞᱮᱠᱟ?
ᱫᱚᱢᱮ ᱜᱮ ᱫᱟᱜ ᱫᱚᱢᱮᱜ ᱜᱮ ᱰᱮᱞᱤ ᱜᱮ ᱫᱟᱜ ᱫᱟᱭ ᱾
ᱚ ᱛᱟᱦᱚᱞᱮ ᱨᱚᱦᱚᱭ ᱠᱚᱫᱚ ᱦᱳᱭ ᱛᱚ ᱢᱟᱱᱮ ᱥᱮᱴᱟᱨᱴ ᱠᱟᱱᱟ ᱾
ᱦᱮᱸ ᱦᱮᱸ ᱤᱥᱴᱟᱴ ᱠᱟᱱᱟ ᱱᱚᱜ ᱚᱭ ᱢᱤᱫ ᱵᱟᱨ ᱦᱚᱲ ᱠᱚ ᱪᱟᱹᱞᱩᱭᱟ ᱾ ᱟᱯᱮᱥᱮᱫ ᱫᱚ ᱦᱟᱜ ᱮᱠᱷᱚᱱᱳ ᱟᱣᱨᱤ
ᱟᱞᱮᱥᱮᱫ ᱫᱚ ᱢᱤᱫ ᱵᱟᱨ ᱪᱟᱹᱥᱤ ᱮᱭᱢᱟᱛᱨᱚ ᱢᱟᱱᱮ ᱛᱮᱦᱮᱧᱚᱜ ᱦᱚᱞᱟ ᱛᱮᱦᱮᱧ ᱠᱷᱚᱱᱟᱜ ᱠᱚ ᱢᱟᱱᱮ ᱨᱚᱦᱚᱭᱼᱼ ᱠᱚ ᱟᱨᱟᱢᱵᱚ ᱟᱠᱟᱫᱟ ᱵᱮᱥᱤᱨ ᱵᱷᱟᱜᱽ ᱜᱮ ᱱᱤᱛᱚᱜ ᱦᱚᱸ ᱟᱹᱣᱨᱤ ᱠᱚ ᱨᱚᱦᱚᱭᱟ ᱾ ᱦᱚᱳᱭᱛᱚ ᱛᱚᱞᱟ ᱠᱚ ᱵᱟᱝ ᱞᱟᱹᱴᱷᱩ ᱟᱠᱟᱱᱟ ᱥᱮᱼᱼ ᱟᱨ ᱛᱟᱨ ᱡᱚᱱᱱᱚ ᱦᱚᱭᱛᱳ ᱛᱚᱞᱟ ᱠᱚ ᱜᱤᱰᱤ ᱠᱟᱹᱡ ᱞᱮᱴ ᱟᱠᱟᱱᱟ ᱟᱨᱼᱼ ᱟᱨ ᱱᱚᱝᱠᱟ ᱫᱟᱜ ᱦᱚᱸ ᱡᱟᱹᱥᱛᱤ ᱵᱟᱭ ᱫᱟᱜ ᱮᱫᱟᱼᱼ ᱚᱱᱟ ᱠᱷᱟᱹᱛᱤᱨ ᱦᱳᱭᱛᱳ ᱨᱚᱦᱚᱭ ᱠᱚ ᱵᱟᱝ ᱜᱟᱱᱚᱜ ᱠᱟᱱᱟ᱾ ᱟᱨ ᱛᱟᱦᱚᱞᱮ ᱟᱯᱮ ᱥᱮᱜ ᱫᱚ?
ᱫᱟ ᱟᱯᱮᱥᱮᱜ ᱫᱚ ᱴᱟᱠᱴᱟᱨ ᱛᱮᱜᱮ ᱠᱚ ᱥᱤᱭᱫᱟᱹ ᱠᱤ ᱤᱭᱟ ᱱᱟᱦᱮᱞ ᱤᱭᱟᱹ ᱰᱟᱹᱝᱨᱤ
ᱟᱞᱮ ᱥᱮᱫ ᱫᱚ ᱱᱮᱛᱟᱨ ᱫᱚ ᱢᱟ ᱱᱟᱦᱮᱞ ᱫᱚ ᱠᱷᱩᱵ ᱟ ᱠᱚᱢ ᱟᱠᱟᱱᱟ ᱵᱤᱥᱤᱨ ᱵᱷᱟᱜᱽ ᱜᱮ ᱴᱨᱟᱠᱴᱚᱨ ᱛᱮᱜᱮ ᱥᱤ ᱦᱚᱪᱚᱻ ᱦᱩᱭᱩᱜ ᱠᱚᱱᱟ ᱥᱮ ᱥᱤ ᱦᱚᱪᱚᱭ ᱮᱫᱟ ᱠᱚ ᱡᱚᱛᱚ ᱦᱚᱲ ᱜᱮ, ᱟᱨ ᱴᱟᱠᱴᱟᱨ ᱛᱮᱠᱷᱟᱱ ᱫᱚ ᱢᱤᱴᱟᱝ ᱟᱢ ᱛᱟ ᱢᱟᱱᱮ ᱛᱟᱲᱟᱛᱟᱲᱤ ᱦᱩᱭ ᱨᱮᱱᱟᱜ ᱵᱮᱯᱟᱨ ᱠᱟᱱᱟ ᱟᱨ ᱩᱱᱟᱹᱜ ᱡᱷᱟᱢᱮᱞᱟ ᱵᱟᱝ ᱦᱩᱭᱩᱜ-ᱟ ᱚᱱᱟᱛᱮ ᱡᱚ ᱛᱚ ᱜᱮ ᱱᱮᱛᱟᱨ ᱫᱚ ᱴᱨᱟᱠᱴᱟᱨ ᱛᱮᱜᱮ ᱥᱤ ᱦᱚᱪᱚ ᱫᱚ᱾ ᱟᱨ ᱟᱯᱮᱥᱮᱫ ᱫᱚ ᱛᱚᱵᱮ?
ᱦᱮ ᱴᱟᱠᱴᱟᱨ ᱛᱮ ᱜᱮ᱾
ᱚ ᱟᱪᱪᱷᱟ᱾
ᱱᱮᱛᱟᱨ ᱢᱟ ᱪᱩᱜᱢᱩ ᱠᱚ ᱯᱟᱞᱴᱟᱣᱮᱱᱟ, ᱚᱱᱟ ᱴᱟᱠᱴᱟᱨ ᱛᱮᱜᱮ ᱟᱫᱚ ᱟᱹ ᱰᱟᱝᱨᱤ ᱠᱟᱰᱟ ᱫᱚᱠᱚ ᱦᱤᱲᱧ ᱪᱟᱵᱟᱭᱮᱜ
ᱟᱹᱡ ᱦᱮᱸ ᱱᱚᱝᱠᱟ ᱜᱮ ᱦᱳᱭᱛᱚ ᱜᱚᱴᱟ ᱥᱮᱜ ᱜᱮ ᱱᱚᱝᱠᱟᱜᱮ ᱦᱳᱭᱛᱳ ᱦᱳᱭᱳᱜ ᱠᱟᱱᱟ ᱡᱮ ᱴᱨᱟᱠᱴᱟᱨ ᱜᱮ ᱵᱮᱥᱤ ᱵᱮᱵᱚᱦᱟᱨᱚᱜ ᱠᱟᱱᱟ᱾
ᱟᱫᱩ ᱢᱤᱜᱴᱟᱝ ᱵᱟᱨᱭᱟᱜᱮ ᱢᱮᱱᱟᱜ
ᱟᱻ ᱦᱮᱞᱳ᱾
ᱦᱩᱸ᱾
ᱦᱚᱸ᱾
ᱟ ᱦᱟᱞᱳ᱾
ᱦᱮᱸ ᱦᱮᱞᱳ᱾
ᱦᱮᱸ ᱱᱮᱴᱣᱟᱨᱠ ᱦᱳᱭᱛᱳ ᱰᱤᱥᱴᱟᱵ ᱮᱫᱟ ᱥᱮ ᱡᱟᱦᱟᱸᱞᱮᱠᱟ ᱨᱮ ᱨᱚᱲ ᱠᱟᱴᱟ ᱠᱟᱴᱟ ᱦᱤᱡᱩᱜ ᱠᱟᱱᱟ᱾
ᱚ ᱚ ᱱᱤᱛᱚᱜ ᱴᱷᱤᱠ ᱜᱮ ᱟᱸᱡᱚᱢᱚᱜ ᱠᱟᱱᱟ?
ᱟ ᱦᱟ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱞᱟᱦᱟᱫ ᱫᱚ ᱢᱤᱫ ᱵᱟᱨ ᱧᱮᱞ ᱵᱟᱲᱟᱜ ᱠᱟᱱ ᱛᱮᱦᱮᱱᱟ ᱚᱱᱟ ᱦᱚᱛᱚ ᱵᱟᱭ ᱧᱮᱞ ᱵᱟᱲᱟᱜ
ᱦᱮᱸ ᱞᱟᱦᱟ ᱛᱮᱫᱚ ᱡᱮᱢᱚᱱ ᱚ ᱱᱚᱛᱮ ᱟᱞᱮ ᱥᱮᱫ ᱦᱚᱸ ᱱᱚᱛᱮ ᱦᱚᱸ ᱞᱟᱦᱟ ᱛᱮᱫᱚ ᱱᱚᱣᱟ ᱱᱟᱦᱮᱞ ᱛᱮᱜᱮ ᱥᱤ ᱫᱚ ᱦᱳᱭᱳᱜ ᱛᱟᱦᱮᱸᱱᱟ ᱱᱮᱛᱟᱨ ᱫᱚ ᱱᱟᱦᱮᱞ ᱛᱮᱫᱚ ᱯᱨᱟᱭ ᱨᱟᱠᱟᱵ ᱞᱮᱠᱟ ᱜᱮ ᱟᱨ ᱱᱚᱝᱠᱟ ᱜᱮ ᱵᱮᱥᱤᱨ ᱵᱷᱟᱜ ᱜᱮ ᱱᱚᱱ ᱴᱨᱟᱠᱴᱟᱨ ᱛᱮᱜᱮ ᱥᱤ ᱠᱚ ᱦᱳᱭᱳᱜ ᱠᱟᱱᱟ᱾
ᱪᱟᱥ ᱜᱮ
ᱚᱜ
ᱚ ᱱᱮᱴ ᱳᱣᱟᱨᱠ ᱦᱚᱳᱭᱛᱚ ᱠᱟᱹᱡ ᱯᱨᱚᱵᱞᱮᱢᱮᱫ ᱛᱟᱵᱤᱱᱟᱭ ᱥᱮ ᱪᱮᱫ ᱨᱚᱲ ᱠᱟᱴ ᱴᱟ ᱦᱤᱡᱩᱜ ᱠᱟᱱᱟ᱾
ᱦᱮᱞᱳ᱾
ᱟ ᱦᱮᱸ ᱟᱸᱡᱚᱢᱚᱜ ᱠᱟᱱᱟ ᱱᱤᱛᱚᱜ᱾
ᱟ ᱛᱟᱦᱚᱞᱮ ᱟᱯᱮ ᱥᱮᱫ ᱫᱚ ᱪᱮᱜ ᱦᱩᱲᱩ ᱠᱚᱯᱮ ᱪᱟᱥ ᱵᱟᱲᱟᱭ ᱜᱮᱭᱟ?
ᱩᱸ ᱟ ᱱᱤᱭᱟᱹ ᱥᱤᱡᱤᱱ ᱨᱮᱱᱟᱜ ᱦᱩᱲᱩ᱾
ᱦᱳᱭ ᱱᱤᱭᱟᱹ ᱥᱤᱡᱤᱱ ᱨᱮᱱᱟᱜ ᱦᱩᱲᱩ᱾
ᱟᱹᱡ ᱟᱹᱞᱤᱧᱢᱟ ᱚᱝᱠᱟ ᱵᱟᱰᱟᱭ ᱫᱚ ᱵᱟᱹᱱᱩᱜ ᱟᱠᱟᱜ ᱛᱟᱹᱞᱤᱧᱟ, ᱦᱩᱲᱩ ᱠᱚᱨᱮᱱᱟᱜ ᱧᱩᱛᱩᱢ ᱫᱚ᱾
ᱚ ᱦᱚᱸ᱾
ᱟᱨ ᱛᱟᱦᱞᱮ ᱟᱯᱮ ᱚᱱᱛᱮ ᱫᱚ ᱡᱩᱫᱤ ᱟᱵᱤᱱ ᱵᱤᱱ ᱵᱟᱰᱟᱭ ᱠᱷᱟᱱ᱾
ᱟᱞᱮᱥᱮᱫ ᱢᱟ ᱦᱩᱭᱩᱜ ᱜᱮᱭᱟ ᱦᱟᱱᱟ ᱯᱟᱴᱱᱟ ᱢᱟᱥ ᱨᱮᱵᱤᱱ ᱟᱸᱡᱚᱢ ᱵᱟᱲᱟᱣ ᱠᱟᱫᱟ?
ᱟᱸ ᱚᱱᱟ ᱧᱩᱛᱩᱢ ᱫᱚ ᱦᱚᱳᱭᱛᱳ ᱵᱟᱞᱤᱧ ᱟᱸᱡᱚᱢ ᱠᱟᱫᱟ᱾
ᱱᱟᱣᱟ ᱜᱮ ᱵᱤᱱ ᱟᱸᱡᱚᱢ ᱫᱟ᱾
ᱟᱸ ᱚ ᱦᱮᱸ ᱢᱚᱱᱮ ᱦᱚᱭ ᱱᱟᱣᱟ ᱜᱮ᱾
ᱢᱮᱱᱟᱜ ᱠᱟᱫᱟ ᱛᱟᱯᱚᱨᱮ ᱥᱩᱵᱚᱵᱷᱟᱥ᱾ ᱛᱟᱯᱚᱨᱮ ᱪᱮᱫ ᱥᱟᱢᱟᱥᱨᱤ ᱨᱮᱭᱟᱜ ᱟᱹᱰᱤ ᱠᱤᱪᱷᱩ ᱜᱮ ᱟᱭᱢᱟ ᱟᱹᱰᱤ ᱠᱤᱪᱷᱩ ᱜᱮ ᱢᱮᱱᱟᱜ ᱠᱟᱫᱟ᱾
ᱚ ᱟᱪᱪᱷᱟ᱾
ᱟᱵᱤᱱ ᱫᱚ ᱵᱤᱨ ᱫᱤᱥᱚᱢ ᱜᱮ ᱥᱮ ᱮᱢᱱᱤ
ᱟᱸ ᱵᱟᱝ ᱟᱹᱞᱤᱧᱟᱜ ᱵᱟ ᱟᱹᱞᱤᱧᱟᱜ ᱟᱛᱳ ᱫᱤᱥᱚᱢ ᱫᱚ ᱵᱤᱨ ᱫᱤᱥᱚᱢ ᱜᱮ ᱠᱟᱱᱟ ᱟᱨ ᱟᱹᱵᱤᱱ ᱥᱮᱫ ᱫᱚ ᱛᱟᱦᱚᱞᱮ?
ᱚ ᱟᱪᱪᱷᱟ᱾
ᱤᱥᱤᱱ ᱵᱟᱥᱟᱝ ᱫᱚ ᱢᱟᱱᱮ ᱮᱢᱱᱤ ᱥᱟᱦᱟᱱ ᱛᱮᱜᱮ ᱛᱚᱵ ᱤᱥᱤᱱ ᱵᱟᱲᱟᱭ ᱜᱮᱭᱟ ᱥᱮ ᱢᱟᱱᱮ ᱜᱮᱥ ᱢᱮᱥ ᱛᱮ᱾
ᱟᱸ ᱵᱟᱝᱟ ᱱᱚᱛᱮ ᱫᱚ ᱵᱮᱥᱤᱨ ᱵᱷᱟᱜᱽ ᱜᱮ ᱥᱟᱦᱟᱱ ᱛᱮᱜᱮ᱾ ᱡᱮᱦᱮᱛᱩ ᱥᱟᱦᱟᱱ ᱮᱵᱮᱞᱮᱵᱮᱞ ᱜᱮᱭᱟ ᱱᱚᱣᱟ ᱦᱚᱸ ᱟᱨ ᱜᱮᱥ ᱠᱤᱨᱤᱧ ᱫᱚ ᱵᱟᱝ ᱦᱳᱭ ᱠᱟᱱᱟ ᱜᱮᱥ ᱛᱮᱫᱚ ᱵᱟᱝ ᱥᱟᱦᱟᱱ ᱛᱮᱜᱮ ᱤᱥᱤᱱ ᱵᱟᱥᱟᱝ ᱚᱲᱟᱜ ᱠᱚᱨᱮᱜ᱾ ᱟᱸ ᱟᱛᱳ ᱠᱚᱨᱮᱱ ᱦᱚᱸ ᱵᱮᱥᱤᱨ ᱵᱷᱟᱜᱽ ᱜᱮ᱾
ᱥᱟᱦᱟᱱ ᱛᱮᱜᱮ ᱟᱨᱠᱤ ᱜᱮᱥ ᱫᱚ ᱵᱟᱹᱱᱩᱜ ᱠᱟᱫᱟ᱾
ᱦᱮᱸ ᱱᱚᱝᱠᱟ ᱜᱮ᱾ ᱟᱨ ᱛᱟᱦᱞᱮ ᱟᱯᱮ ᱥᱮᱫ ᱫᱳ᱾
ᱟᱞᱮ ᱥᱮᱫ ᱥᱟᱦᱟᱱ ᱟᱛᱮᱫ ᱜᱮ ᱚᱱᱟ ᱜᱮᱥ ᱢᱮᱥ ᱫᱚ ᱵᱟᱹᱱᱩᱜ ᱠᱟᱫᱟ᱾ ᱟᱨ ᱥᱟᱦᱟᱱ ᱦᱚᱸ ᱟᱵᱤᱱ ᱞᱮᱠᱟᱜᱮ ᱚᱱᱛᱮ ᱪᱮᱫᱠᱟ ᱮᱵᱮᱞᱮᱵᱮᱞ ᱱᱚᱛᱮ ᱦᱚᱸ ᱚᱱᱠᱟᱛᱮ ᱮᱵᱮᱞᱮᱵᱮᱞ᱾
ᱚ ᱟᱪᱪᱷᱟ᱾
ᱚᱱᱟ ᱛᱮᱵᱮᱥᱤ ᱤᱭᱟᱹ ᱢᱟᱱᱮ ᱥᱟᱨᱡᱚᱢ ᱥᱟᱦᱟᱱ ᱥᱮ ᱥᱮ ᱡᱟᱦᱱᱟᱜ ᱟᱨᱚ ᱚᱱᱱᱳ ᱠᱤᱪᱷᱩ᱾
ᱵᱟᱝ ᱟᱞᱮ ᱱᱚᱱᱛᱮ ᱫᱚ ᱟᱸᱵᱮᱥᱤᱨ ᱵᱷᱟᱜ ᱜᱮ ᱥᱟᱨᱡᱚᱢ ᱥᱟᱦᱟᱱ ᱜᱮ᱾ ᱟᱨ ᱟᱞᱮ ᱡᱚᱠᱷᱚᱱ ᱥᱟᱦᱟᱱ ᱚᱲᱟᱜ ᱠᱚᱨᱮ ᱡᱚᱠᱷᱚᱱ ᱥᱟᱦᱟᱱᱚᱜ ᱦᱳᱭᱳᱜ ᱜᱮᱭᱟ ᱩᱱᱫᱚ ᱢᱟᱱᱮ ᱡᱩᱫᱤᱳ ᱵᱟ ᱞᱟᱹᱴᱷᱩ ᱫᱟᱨᱮ ᱫᱚ ᱢᱟᱜ ᱠᱟᱛᱮ ᱫᱚ ᱥᱟᱦᱟᱱ ᱫᱚ ᱵᱟᱝ ᱦᱳᱭᱳᱜ ᱜᱮᱭᱟ, ᱚᱝᱠᱟᱱᱟᱜ ᱡᱷᱩᱲ ᱢᱟ ᱟᱨ ᱚᱝᱠᱟᱱᱟᱜ ᱟᱻ ᱠᱚᱜᱮ ᱠᱤᱱᱛᱩ ᱵᱮᱥᱤᱨ ᱵᱷᱟᱜᱽ ᱜᱮ ᱱᱚᱛᱮ ᱫᱚ ᱥᱟᱨᱡᱚᱢ ᱨᱮᱱᱟᱝ ᱵᱤᱨ ᱜᱮ᱾
ᱚᱻ ᱟᱨ ᱞᱟᱴᱩ ᱛᱟᱨᱮ ᱢᱟ ᱛᱚ ᱱᱮᱛᱟᱨ ᱢᱟ ᱛᱚ ᱢᱟᱜ ᱦᱚᱸᱛᱚ ᱵᱟᱭ ᱢᱟᱜ ᱛᱚ ᱵᱟᱭ ᱜᱟᱱᱚᱜᱼᱟ ᱢᱟᱜ ᱞᱮᱠᱷᱟᱱ ᱛᱚ ᱟᱨᱚ ᱯᱚᱨᱮᱥᱴᱟᱨ ᱢᱚᱨᱮᱥᱴᱟᱨ ᱠᱚ ᱥᱟᱵ ᱟᱹᱱᱤᱡ ᱟ᱾
ᱟ ᱦᱮᱸ᱾ ᱱᱚᱝᱠᱟ ᱦᱚᱸ ᱟᱨ ᱵᱟᱠᱷᱟᱱ ᱦᱚᱳᱭᱛᱚ ᱢᱚᱱᱮ ᱦᱳᱭ ᱦᱚᱜᱮ ᱫᱟᱲᱮᱭᱟᱜᱼᱟ᱾ ᱡᱮ ᱢᱤᱫᱴᱟᱝ ᱞᱟᱹᱴᱩ ᱫᱟᱨᱮ ᱢᱟᱜ ᱞᱮᱱᱠᱷᱟᱱ ᱜᱮ ᱟᱨ ᱥᱟᱨᱟ ᱵᱚᱪᱷᱚᱨ ᱨᱮᱱᱟᱜ ᱢᱤᱫᱴᱟᱝ ᱟᱸ ᱢᱤᱫᱴᱟᱝ ᱢᱟᱱᱮ ᱥᱟᱦᱟᱱ ᱫᱚᱭ ᱡᱚᱜᱟᱲᱚᱜ ᱟᱭ ᱚᱝᱠᱟ ᱫᱚ ᱟᱨᱠᱤ ᱵᱟᱝ᱾
ᱠᱤᱱᱛᱩ ᱚᱱᱟ ᱢᱟᱜ ᱛᱚ ᱵᱟᱭ ᱜᱟᱱᱚᱜᱼᱟ᱾
ᱮᱸ ᱦᱮᱸ ᱱᱚᱝᱠᱟᱱ ᱜᱮ ᱟᱨ ᱮᱢᱱᱤ ᱛᱮᱢᱱᱤ ᱦᱚᱸ ᱚᱱᱟ ᱫᱤᱠ ᱫᱤᱭᱮ ᱦᱚᱸ ᱯᱷᱚᱨᱮᱥᱴᱟᱨ ᱦᱟ ᱦᱚᱸ ᱟᱨ ᱠᱟᱛᱷᱟ ᱫᱚ ᱦᱩᱭᱩᱜ ᱠᱟᱱᱟ ᱞᱟᱦᱟ ᱞᱮᱠᱟ ᱡᱟᱦᱟᱸ ᱢᱤ ᱴᱟᱝ ᱫᱟᱨᱮ ᱛᱟᱦᱮᱸ ᱠᱟᱱᱟ ᱫᱟᱨᱮ ᱱᱟᱹᱲᱤ ᱠᱚ ᱛᱟᱦᱮᱸ ᱠᱟᱱᱟ ᱚᱱᱟ ᱛᱩᱞᱚᱱᱟᱢᱩᱞᱚᱠ ᱫᱚ ᱱᱤᱛ ᱱᱮᱛᱟᱨ ᱫᱚ ᱠᱚᱢ ᱦᱤᱡᱩᱜ ᱠᱟᱱᱟ ᱟᱨ ᱡᱮᱦᱮᱛᱩ ᱦᱚᱜ ᱚᱭ ᱵᱤᱥᱮᱥ ᱠᱚᱨᱮ ᱟᱵᱚᱣᱟᱜ ᱢᱟᱱᱮ ᱚᱣᱭ ᱩᱤᱫᱟᱨ ᱨᱮᱱᱟᱜ ᱡᱟᱦᱟ ᱪᱮᱧᱚᱡ ᱱᱚᱜ-ᱚᱭ ᱡᱮ ᱟᱥᱟᱲ ᱵᱚᱸᱜᱟ ᱪᱟᱵᱟᱭᱮᱱᱟ ᱛᱟᱣ ᱫᱟᱜ ᱨᱮᱱᱟᱜ ᱠᱳᱱᱳ ᱴᱷᱤᱠ ᱵᱟᱹᱱᱩᱜ-ᱟ᱾ ᱟᱨ ᱱᱚᱣᱟ ᱠᱚᱨᱮᱱᱟᱜ ᱢᱤᱫᱴᱟᱝ ᱦᱚᱸ ᱠᱤᱪᱷᱩ ᱯᱨᱚᱵᱷᱟᱵᱽ ᱫᱚ ᱦᱳᱭᱛᱳ ᱚᱱᱟ ᱠᱚᱨᱮᱱᱟᱜ ᱦᱚᱸ ᱟᱵᱚ ᱵᱚᱱ ᱯᱷᱹᱮᱥ ᱫᱟ ᱦᱳᱭᱛᱚ᱾
ᱛᱟᱦᱚᱞᱮ ᱡᱚᱢ ᱵᱟᱲᱟ ᱠᱚᱫᱚ ᱦᱩᱭ ᱠᱟᱱᱟ ᱥᱮ ᱵᱟᱝ?
ᱦᱮᱸ ᱡᱚᱢ ᱵᱟᱲᱟ ᱠᱚᱫᱚ ᱦᱩᱭ ᱟᱠᱟᱱᱟ ᱟᱨ ᱱᱚᱜ-ᱚᱭᱧ ᱟᱨ ᱠᱤᱪᱷᱩ ᱠᱷᱚᱱ ᱟᱨ ᱯᱚᱨ ᱜᱮ ᱦᱳᱭᱛᱚ ᱠᱤᱫᱩᱵ ᱞᱮᱠᱟ ᱤᱥᱤᱱ ᱦᱩᱭᱩᱜ-ᱟ᱾
ᱱᱟᱯᱟᱭ ᱜᱮᱛᱚ ᱚᱲᱟᱜ ᱠᱚᱨᱮ ᱦᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱜᱮ ᱡᱷᱚᱛᱚ ᱦᱚᱲ ᱜᱮ᱾
ᱛᱟᱦᱚᱞᱮ ᱱᱭᱟ ᱦᱩᱲᱩ ᱵᱟᱫ ᱠᱟᱛᱮᱫ ᱦᱚ ᱫᱷᱚᱨᱚᱢ ᱜᱚᱨᱚᱢ ᱠᱚᱨᱮ ᱥᱚᱵᱡᱤ ᱪᱟᱥ ᱠᱚ ᱵᱟᱝ ᱦᱩᱭ ᱵᱟᱲᱟᱜ ᱜᱮᱭᱟ?
ᱟ ᱚ ᱱᱭᱟ ᱜᱳᱢ ᱠᱞᱤᱭᱟᱨᱞᱤ ᱵᱟᱝ ᱟᱡᱚᱢ ᱞᱮᱱᱟ?
ᱢᱟᱱᱮ ᱱᱚᱣᱟ ᱟᱯᱮᱥᱮᱫ ᱢᱟᱱᱮ ᱚᱱᱟ ᱦᱩᱲᱩ ᱪᱷᱟᱲᱟ ᱟᱨᱚ ᱥᱚᱵᱽᱡᱤ ᱪᱟᱥ ᱠᱚ ᱵᱟᱝ ᱦᱩᱭᱩᱜ-ᱟ᱾
ᱚᱱᱠᱟ ᱮᱴᱟᱜ ᱥᱚᱵᱡᱤ ᱪᱟᱥ ᱫᱚ ᱵᱟᱝ ᱦᱩᱭᱩᱜ ᱜᱮᱭᱟ᱾ ᱟᱨ ᱢᱟ ᱱᱚᱣᱟ-ᱟ ᱢᱟᱱᱮ ᱥᱚᱵᱡᱤ ᱪᱟᱥ ᱫᱚ ᱮᱴᱟᱜ ᱥᱮ ᱨᱚᱠᱚᱢ ᱟᱠᱷᱨᱤᱧ ᱞᱮᱠᱟ ᱫᱚ ᱥᱮ ᱱᱚᱜᱚᱭ ᱡᱮᱢᱚᱱ ᱦᱳᱲᱩ ᱱᱚᱣᱟ ᱥᱤᱡᱤᱱ ᱨᱮ ᱪᱟᱥ ᱦᱩᱭᱩᱜ-ᱟ ᱚᱱᱠᱟᱱᱟᱜ ᱫᱚ ᱥᱚᱵᱡᱤ ᱪᱟᱥ ᱚᱱᱟᱫᱚ ᱚᱱᱮ ᱚᱱᱟ ᱡᱚᱠᱷᱚᱱ ᱥᱚᱵᱽᱡᱤ ᱨᱮᱱᱟᱜ ᱥᱤᱡᱤᱱ ᱦᱩᱜ-ᱟ ᱚᱱᱟ ᱥᱤᱛᱠᱟᱞ ᱩᱱᱜᱮ ᱦᱩᱭᱩᱜ-ᱟ᱾ ᱟᱨ ᱵᱟᱠᱤ ᱮᱴᱟᱜ ᱫᱤᱱ ᱠᱚᱨᱮ ᱡᱮᱢᱚᱱ ᱠᱚ ᱦᱩᱭᱩᱜ-ᱟ ᱚᱱᱠᱟ ᱫᱚ ᱵᱟᱝ ᱢᱟᱱᱮ ᱥᱚᱵᱡᱤ ᱚᱱᱟ ᱦᱩᱭ ᱨᱮᱦᱚᱸ ᱥᱤᱛᱠᱟᱞ ᱨᱮᱱᱟᱜ ᱡᱟᱦᱟᱸ ᱚᱱᱟᱦ ᱚᱲᱟᱜ ᱡᱚᱢ ᱞᱮᱠᱟ ᱩᱛᱩ ᱡᱚᱢ ᱞᱮᱠᱟᱱ ᱚᱱᱠᱟᱜᱮ ᱟᱨ ᱚᱱᱟ ᱠᱷᱚᱱᱟᱜ ᱡᱟᱹᱥᱛᱤ ᱫᱚ ᱵᱟᱝ,
ᱚ ᱪᱟᱥ ᱥᱚᱵᱡᱤᱰ ᱠᱚᱯᱮ ᱪᱟᱥ ᱵᱟᱲᱟᱭ ᱜᱮᱭᱟ?
ᱚ ᱚᱲᱟᱜ ᱡᱚᱢ ᱥᱚᱵᱡᱤ ᱫᱚ ᱡᱷᱚᱛᱚ ᱞᱮᱠᱟ ᱜᱮ ᱪᱟᱥ ᱦᱩᱭᱩᱜ ᱜᱮᱭᱟ᱾ ᱟᱞᱩ, ᱯᱮᱸᱭᱟᱡ, ᱨᱟᱹᱥᱩᱱ, ᱠᱷᱚᱱᱟᱜ ᱥᱮ ᱚᱱᱟ ᱥᱤᱡᱤᱱ ᱨᱮ ᱡᱟᱦᱟᱸ ᱠᱚᱯᱤ ᱠᱚ ᱧᱟᱢᱚᱜ-ᱟ ᱵᱤᱞᱟᱹᱛᱤ ᱠᱚ ᱟᱩ ᱱᱚᱣᱟ ᱠᱚᱜᱮ
ᱚ ᱵᱟᱝ ᱵᱟᱝ ᱡᱷᱚᱛᱚ ᱜᱮ ᱚᱲᱟᱜ ᱡᱚᱢ ᱞᱟᱹᱜᱤᱫ ᱜᱮ
ᱵᱮᱥᱤᱨ ᱵᱷᱟᱜ ᱚᱱᱟ ᱠᱚᱯᱮ ᱪᱟᱥ ᱵᱟᱲᱟᱭ ᱜᱮᱭᱟᱯᱮ ᱵᱟᱝ?
ᱦᱮᱸ ᱟᱨ ᱫᱟᱜ ᱨᱮᱱᱟᱜ ᱛᱚ ᱚᱱᱠᱟ ᱟᱱᱟᱴ ᱢᱮᱱᱟᱜᱼᱟ ᱛᱟᱦᱚᱞᱮ ᱫᱟᱜ ᱵᱟᱝ ᱠᱷᱟᱱ ᱮᱢᱱᱤ ᱥᱚᱵᱡᱤ ᱫᱚᱛᱚ ᱥᱟᱨᱟ ᱵᱚᱪᱷᱚᱨ ᱫᱚ ᱚᱱᱠᱟ ᱪᱟᱥ ᱵᱟᱭ ᱜᱟᱱᱚᱜ-ᱟ ᱡᱟᱦᱟᱱᱟᱜ ᱜᱮ ᱪᱟᱥ ᱠᱚᱨᱛᱮ ᱜᱮᱞᱮ ᱫᱟᱜ ᱢᱟ ᱞᱟᱜᱟᱜ ᱜᱮᱭᱟ᱾
ᱦᱳᱭ ᱢᱪᱮᱫ ᱟᱯᱮ ᱥᱮᱫ ᱢᱟ ᱚᱱᱟ
ᱟ ᱚᱱᱟ ᱢᱤᱱᱤ ᱠᱚᱫᱚ ᱵᱟᱹᱱᱩᱜ ᱟᱠᱟᱫ ᱛᱟᱞᱮᱭᱟ ᱢᱟᱱᱮ ᱢᱤᱱᱤ ᱦᱚᱸ ᱵᱟᱹᱱᱩᱜ-ᱟ ᱵᱟᱝ ᱜᱮ ᱚᱱᱟ ᱨᱮᱱᱟᱜ ᱫᱟᱜ ᱞᱮ ᱧᱟᱢᱟ ᱵᱟᱝ ᱢᱤᱱᱤ ᱥᱩᱫᱷᱩ ᱪᱟᱥ ᱦᱳᱭᱳᱜ-ᱟ ᱦᱩᱲᱩ ᱨᱚᱦᱚᱭ ᱱᱤᱛᱳ ᱪᱟᱥ ᱥᱩᱫᱩ ᱱᱚᱣᱟ ᱜᱮ ᱢᱟᱱᱮ ᱟᱥᱟᱲ ᱵᱚᱸᱜᱟ ᱫᱟᱭ ᱡᱟᱲᱤᱭᱟ ᱵᱚᱞ ᱜᱮ ᱱᱚᱣᱟ ᱨᱚᱦᱚᱭ ᱦᱩᱭᱩᱜ-ᱟ᱾ ᱟᱨ ᱡᱩᱫᱤ ᱟᱥᱟᱲ ᱵᱚᱸᱜᱟ ᱦᱚᱭᱛᱳ ᱫᱟᱜ ᱡᱟᱹᱲᱤᱟᱭ ᱦᱩᱭ ᱠᱚᱜ-ᱟ ᱛᱟᱦᱚᱞᱮ ᱦᱚᱭᱛᱳ ᱚᱱᱟ ᱦᱚᱸ ᱵᱟᱝ ᱦᱩᱭ ᱠᱚᱜ-ᱟ ᱟᱨ ᱮᱢᱱᱤ ᱥᱮᱨᱚᱠᱚᱢ ᱚᱱᱠᱟ ᱠᱮᱱᱮᱞ ᱨᱮᱱᱟᱜ ᱫᱟᱜ ᱥᱮ ᱥᱮᱞᱚ ᱢᱤᱱᱤ ᱠᱚ ᱱᱭᱟᱠᱚ ᱡᱤᱱᱤᱥ ᱫᱚ ᱟᱠᱟᱜ ᱟᱞᱮ ᱱᱚᱛᱮ ᱫᱚ ᱾
ᱱ-ᱚ ᱛᱟᱦᱚᱞᱮ ᱚᱱᱟ ᱠᱮᱱᱮᱞ ᱠᱷᱚᱱ ᱫᱟᱜ ᱫᱚ ᱡᱮᱴᱟ ᱛᱟᱦᱚᱞᱮ ᱚᱱᱟ ᱫᱚ ᱮᱢᱱᱤ ᱢᱟᱱᱮ ᱢᱚᱴᱚᱨ ᱠᱚᱛᱮᱯᱮ ᱨᱟᱠᱟᱵ ᱜᱮᱭᱟ ᱥᱮ ᱮᱢᱱᱤ ᱩᱱ ᱠᱤ ᱠᱷᱚᱱ ᱜᱮ
ᱟ ᱟᱞᱮ ᱱᱚᱛᱮ ᱫᱚ ᱵᱟᱹᱱᱩᱜ ᱟᱠᱟᱜ-ᱟ ᱚᱱᱟᱵ
ᱚᱱᱟ ᱠᱚ ᱡᱤᱱᱤᱥ ᱵᱟᱹᱱᱩᱜ-ᱟ ᱠᱮᱱᱮᱞ ᱵᱟᱱᱩᱜ ᱠᱟᱫᱟ?
ᱵᱟᱝ ᱵᱟᱝ ᱟᱞᱮ ᱱᱚᱛᱮ ᱫᱚ ᱠᱮᱱᱮᱞ ᱦᱚᱸ ᱵᱟᱝ ᱢᱤᱱᱤ ᱦᱚᱸ ᱵᱟᱝ ᱟ ᱵᱟᱱᱟᱨ ᱜᱮ ᱵᱟᱹᱱᱩᱜ ᱠᱟᱜ ᱟᱞᱮ ᱱᱚᱛᱮ ᱫᱚ᱾
ᱛᱦᱟᱞᱮ ᱥᱮᱜ ᱢᱟᱥᱮ ᱫᱚᱢᱮᱜᱮ ᱫᱟᱜ ᱨᱮᱱᱟᱜ ᱥᱚᱝᱠᱚᱴ᱾
ᱦᱮᱸ ᱟᱹᱰᱤ ᱡᱟᱹᱥᱛᱤ ᱜᱮ ᱫᱟᱜ ᱨᱮᱱᱟᱜ ᱥᱚᱝᱠᱚᱴ᱾
ᱟᱞᱮ‌ ᱥᱮᱫ ᱢᱟᱴ ᱠᱤᱪᱷᱩ ᱢᱟᱱᱮ ᱚᱱᱟ ᱠᱟᱛᱮ ᱢᱤᱱᱤ ᱠᱚ ᱢᱮᱱᱟᱜ ᱠᱟᱫᱟ᱾
ᱚ᱾
ᱥᱮᱛᱟᱜ ᱵᱮᱲᱟ
ᱟ ᱦᱟᱞᱳ᱾
ᱦᱮᱸ ᱞᱟᱹᱭ ᱵᱤᱱ᱾
ᱟ ᱴᱷᱤᱠ ᱟᱪᱷᱮ ᱛᱟᱦᱚᱞᱮ ᱠᱟᱭᱨᱟ ᱨᱮᱱᱟᱜ ᱴᱟᱭᱤᱢ ᱢᱟ ᱦᱩᱭ ᱦᱮᱡ ᱠᱟᱱᱟ᱾
ᱦᱳᱭ ᱦᱳᱭ᱾
ᱟ ᱴᱷᱤᱠ ᱟᱪᱷᱮ ᱡᱚᱦᱟᱨ ᱜᱮ᱾
ᱦᱮᱸ᱾